ᱟᱸᱡᱚᱢᱚᱜ ᱠᱟᱱᱟ?
ᱟᱸᱡᱚᱢᱚᱜ ᱠᱟᱱᱟ᱾ ᱱᱤᱛᱚᱜ ᱪᱤᱠᱟᱹ ᱜᱮ ᱵᱟᱝ ᱫᱩᱲᱩᱵ ᱠᱟᱹᱱᱤᱧ, ᱟᱢ? ᱫᱩᱲᱩᱵ ᱠᱟᱱᱟᱹᱧ ᱟᱢ ᱪᱮᱢ ᱪᱤᱠᱟᱹᱭᱫᱟ?
ᱤᱧᱤᱧ ᱫᱩᱲᱩᱵ ᱟᱠᱟᱱᱟ ᱫᱟᱠᱟᱢ ᱡᱚᱢ ᱠᱮᱫᱟ᱾
ᱦᱩᱸ ᱡᱚᱢ ᱫᱚ ᱦᱩᱭᱱᱟ ᱟᱢ ᱜᱮ ᱫᱟᱠᱟᱢ ᱡᱚᱢ ᱠᱟᱫᱟ ᱥᱮ ᱵᱟᱝ?
ᱦᱳᱭ ᱤᱧᱦᱚᱸᱧ ᱡᱚᱢ ᱠᱮᱫᱟ᱾ ᱟᱨ ᱛᱮᱦᱮᱧ ᱫᱚ ᱛᱟᱦᱚᱞᱮ ᱪᱮᱫ ᱠᱚᱢ ᱪᱮᱠᱟ ᱵᱟᱲᱟᱭᱟ?
ᱛᱮᱦᱮᱧ ᱫᱚ ᱪᱮᱫ ᱜᱮ ᱵᱟᱝ ᱪᱤᱠᱟ ᱦᱩᱭᱩᱜᱼᱟ᱾ ᱛᱮᱦᱮᱧ ᱫᱚ ᱚᱲᱟᱜ ᱠᱚᱨᱮ ᱜᱟᱱᱮ ᱤᱥᱤᱱ ᱵᱟᱥᱟᱝ ᱠᱟᱛᱮ ᱥᱤᱴᱟ ᱛᱟᱜ ᱡᱚᱢ ᱦᱩᱭᱱᱟ ᱟᱫᱚ ᱱᱤᱛᱚᱜ ᱫᱚ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ᱾ ᱟᱨ ᱫᱟ ᱛᱤᱠᱤᱱ ᱛᱤᱠᱤᱱ ᱱᱟᱥᱮᱱᱟᱜ ᱡᱟᱹᱯᱤᱫ ᱦᱩᱭᱩᱜᱼᱟ ᱦᱮᱸᱥᱮ᱾
ᱚ ᱫᱚᱢᱮᱢ ᱡᱟᱹᱯᱤᱫ ᱮ᱾
ᱟᱨ ᱡᱟᱹᱯᱤᱫ ᱫᱚ ᱦᱩᱭᱩᱜ ᱜᱮᱭᱟ᱾ ᱱᱟᱥᱮᱱᱟᱜ ᱨᱮᱥᱴ ᱦᱚᱸ ᱦᱟᱛᱟᱣ ᱩᱪᱤᱛᱚ ᱡᱟᱹᱯᱤᱛ᱾ ᱱᱟᱥᱮᱱᱟᱜ ᱡᱤᱨᱟᱹᱣ ᱦᱚᱸ ᱞᱟᱹᱠᱛᱤᱜ ᱠᱟᱱᱟ᱾ ᱦᱮᱸ ᱥᱤᱛᱩᱝ ᱠᱟᱱᱟ ᱥᱮ ᱚᱱᱟ ᱦᱚᱛᱮᱜ ᱛᱮᱜᱮ᱾ ᱦᱮᱸ ᱞᱟᱸᱜᱟᱜᱼᱟ᱾
ᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ᱾ ᱢᱮᱱᱫᱟᱹᱧ ᱚᱲᱟᱜ ᱠᱚᱨᱮ ᱫᱚ ᱪᱮᱫ ᱠᱚ ᱦᱩᱭᱩᱜ ᱠᱟᱱᱟ?
ᱠᱟᱹᱢᱤ ᱦᱩᱭᱩᱜ‌ ᱠᱟᱱᱟ ᱚᱲᱟᱜ ᱨᱮ᱾ ᱚᱲᱟᱜ ᱨᱮ ᱱᱤᱛᱚᱜ ᱫᱚ ᱛᱮᱢᱚᱱ ᱠᱤᱪᱷᱩ ᱠᱟᱹᱢᱤ ᱵᱟᱹᱱᱩᱜᱼᱟ᱾ ᱟᱫᱚ ᱱᱚᱭ ᱛᱚ ᱟᱥᱟᱲ ᱵᱚᱸᱜᱟ ᱦᱤᱡᱩᱜ ᱠᱟᱱᱟ ᱛᱚ᱾ ᱟᱫᱚ ᱦᱳᱲᱳ ᱨᱚᱦᱚᱭ ᱥᱟᱨᱚᱜ ᱠᱟᱱᱟ᱾ ᱛᱚᱞᱟ ᱠᱚᱜᱮ ᱜᱤᱰᱤ ᱦᱩᱭᱩᱜ ᱠᱟᱱᱟ᱾
ᱪᱮᱫ ᱟᱯᱚᱨ
ᱟᱥᱟᱲ ᱵᱚᱸᱜᱟ
ᱯᱟᱹᱭ
ᱦᱩᱸ ᱟᱯᱮ ᱥᱮᱫ ᱫᱚ ᱛᱚᱞᱟ ᱠᱚᱠᱚ ᱛᱚᱞᱟ ᱠᱚᱠᱚ ᱤᱭᱟᱹ ᱚ
ᱟᱞᱮᱫᱚ ᱨᱩᱦᱱᱤ ᱠᱷᱚᱡ᱾
ᱦᱮᱸ ᱟᱞᱮ ᱫᱚᱞᱮ ᱜᱤᱰᱤ ᱠᱮᱫᱟ᱾
ᱚ ᱟᱨ ᱛᱟᱦᱚᱞᱮ ᱪᱮᱠᱟᱜ ᱞᱮᱠᱟ ᱥᱤᱛᱩᱝ ᱠᱟᱱᱟ ᱛᱮᱦᱮᱧ ᱫᱚ?
ᱛᱮᱦᱮᱧ ᱫᱚᱢᱮ ᱥᱤᱛᱩᱝ ᱠᱟᱱᱟ᱾ ᱤᱧ ᱵᱟᱦᱨᱮ ᱥᱮᱫ ᱵᱟᱹᱧ ᱚᱰᱩᱠ ᱟᱠᱟᱱᱟ᱾
ᱦᱮᱸ ᱵᱟᱨᱦᱮ ᱩᱰᱩᱠ ᱜᱮ ᱵᱟᱭ ᱜᱟᱱᱚᱜ ᱠᱟᱱᱟ ᱫᱚᱢᱮ ᱥᱤᱛᱩᱝ᱾ ᱫᱚᱢᱮ ᱥᱤᱛᱩᱝ ᱠᱟᱱᱟ᱾
ᱚ ᱮᱱᱛᱮ ᱨᱮᱦᱚᱸᱢ ᱪᱤᱠᱟᱹᱭᱟ᱾
ᱦᱮᱸ ᱟᱨ ᱛᱟᱦᱚᱞᱮ ᱛᱤᱦᱤᱱ ᱫᱟᱬᱟ ᱵᱟᱲᱟ ᱵᱟᱝ ᱪᱟᱞᱟᱜ ᱦᱩᱭᱩᱜᱼᱟ᱾
ᱛᱮ ᱪᱟᱞᱟᱛ ᱛᱟᱨᱟᱥᱤᱧ ᱛᱟᱨᱟᱥᱤᱧ ᱞᱟᱲᱮᱡᱪᱚᱱ ᱞᱚᱞᱚ ᱠᱚ ᱞᱚᱞᱚ ᱠᱟᱱᱟ ᱥᱤᱛᱩᱝ ᱠᱟᱱᱟ ᱫᱚᱢᱮ᱾ ᱞᱟᱲᱮᱪᱚ ᱱᱚᱝᱠᱟ ᱩᱸ ᱯᱟᱸᱪᱴᱟ᱾
ᱚ ᱯᱟᱸᱪᱴᱟ ᱛᱚᱠᱷᱚᱱᱤᱧ ᱪᱟᱞᱟᱣ ᱞᱮᱱᱠᱷᱟᱱ ᱵᱷᱟᱹᱜᱤᱜᱼᱟ ᱵᱟᱝ
ᱦᱮᱸ ᱛᱚᱠᱷᱚᱱ ᱜᱮ ᱨᱮᱭᱟᱲ ᱨᱮᱭᱟᱲ ᱟᱹᱰᱤ ᱢᱚᱸᱡᱽ ᱟᱹᱭᱠᱟᱹᱜᱼᱟ᱾
ᱦᱮᱸ
ᱪᱮᱫ
ᱦᱚᱲ ᱠᱚ
ᱚᱲᱟᱜ ᱦᱚᱲ ᱠᱚ ᱚᱱᱟ ᱜᱮ ᱚᱲᱟᱜ ᱦᱚᱲ ᱚᱱᱟ ᱛᱚᱞᱟ ᱠᱚ ᱜᱤᱰᱤ ᱵᱟᱲᱟ ᱦᱚᱞᱟ᱾ ᱟᱫᱚ ᱚᱲᱟᱜ ᱱᱤᱛᱚᱜ ᱫᱚ ᱚᱲᱟᱜ ᱨᱮᱜᱮ ᱚᱱᱟ ᱠᱚᱜᱮ ᱤᱭᱟᱹ ᱦᱩᱭᱩᱜ ᱠᱟᱱᱟ᱾ ᱛᱚᱞᱟ ᱯᱟᱹᱴᱞᱤ ᱦᱩᱭᱩᱜ ᱟᱥᱮ ᱛᱚᱠ ᱠᱷᱚᱱ ᱫᱚ ᱟᱫᱚ ᱦᱚᱞᱟ ᱛᱚᱲᱟ ᱛᱟᱨᱟᱥᱤᱧ ᱵᱮᱲᱟ ᱜᱮ ᱤᱭᱟᱹ ᱦᱩᱭᱱᱟ ᱦᱳᱲᱳ ᱮᱨ ᱦᱩᱭᱱᱟ ᱟᱨ ᱛᱚᱠᱷᱚᱱ ᱛᱮᱦᱧ ᱫᱚ ᱚᱱᱟ ᱠᱚ ᱵᱟᱠ ᱵᱟᱜᱟ ᱵᱟᱜᱤ ᱱᱟᱞᱟ ᱠᱚ ᱛᱚᱨ ᱛᱚᱠᱷᱚᱱ ᱫᱟᱜ ᱡᱚᱠᱷᱚᱱ ᱤᱭᱟᱹ ᱡᱚᱨᱚᱜᱼᱟ ᱫᱟᱜ ᱦᱮᱸᱥᱮ ᱛᱚᱠᱷᱚᱱ ᱟᱫᱚ ᱫᱟᱜ ᱠᱚ ᱜᱚᱴᱟ ᱤᱭᱟᱹᱜᱼᱟᱥᱮ ᱯᱟᱥᱚᱜᱼᱟ ᱚᱱᱟ ᱦᱚᱛᱮᱡ ᱛᱮ ᱱᱟᱞᱟ ᱠᱚ ᱠᱟᱹᱴᱤᱡ ᱤᱭᱟᱹ ᱦᱩᱭᱩᱜᱼᱟ ᱵᱟᱜᱟᱣ ᱦᱩᱭᱩᱜᱼᱟ ᱠᱷᱮᱛᱨᱮ᱾
ᱦᱳᱭ ᱟᱨ ᱤᱭᱟᱹ ᱟᱢ ᱟᱞᱮ ᱚᱲᱟᱜ ᱦᱚᱸ ᱟᱞᱮ ᱫᱚ ᱨᱩ ᱜᱤᱰᱤ ᱜᱮᱭᱟ ᱛᱚ ᱚᱱᱟ ᱦᱚᱛᱮᱫ ᱛᱮ ᱩᱱᱠᱩ ᱪᱮᱫ ᱦᱚᱸ ᱵᱟᱠᱚ ᱪᱮᱠᱟᱭ ᱵᱟ ᱚᱱᱟ ᱠᱚᱜᱮ ᱵᱟᱜᱟᱣ ᱵᱟᱲᱟ ᱦᱩᱭᱩᱜ ᱠᱟᱱᱟ ᱥᱟᱦᱟᱱ ᱠᱚ ᱵᱟᱜᱟᱣ ᱵᱟᱲᱟ ᱦᱩᱭᱩᱜ ᱠᱟᱱᱟ᱾ ᱦᱮᱸ ᱟᱨ ᱦᱚᱞᱟ ᱵᱟᱭ ᱫᱟᱜ ᱠᱟᱫᱟ ᱚᱱᱛᱮ?
ᱱᱚᱱᱛᱮ ᱨᱤᱢᱤᱞ ᱫᱚ ᱨᱤᱢᱤᱞᱮᱫ ᱛᱟᱦᱮᱱᱟᱭ ᱛᱚᱠᱷᱚᱱ ᱫᱟᱜ ᱦᱚᱸ ᱠᱟᱹᱴᱤᱡ ᱠᱟᱹᱴᱤᱡ ᱫᱟᱜ ᱮ ᱛᱟᱦᱮᱸᱜᱼᱟ ᱩᱱᱟᱹᱜ ᱫᱚ ᱩᱱᱟᱹᱜ ᱢᱟᱱᱮ ᱠᱮᱴᱮᱡ ᱧᱚᱜ ᱢᱟᱱᱮ ᱦᱮᱸ ᱥᱮ ᱚᱱᱠᱟ ᱫᱟᱜ ᱦᱚᱸ ᱵᱟᱝ ᱦᱮᱡ ᱟᱠᱟᱱᱟ ᱩᱱᱟᱹᱜ ᱫᱚ᱾
ᱫᱟᱜ ᱞᱮᱠᱷᱟᱡ ᱵᱷᱟᱜᱤᱜᱼᱟ᱾ ᱥᱟᱦᱟᱱ ᱠᱚ ᱯᱟᱲᱟᱜ ᱢᱮᱱᱟᱜᱼᱟ ᱚᱱᱟ ᱠᱚᱜᱮ ᱵᱟᱜᱟᱣ ᱵᱟᱲᱟ ᱦᱩᱭᱩᱜ
ᱦᱩᱸ ᱟᱥᱟᱲ ᱵᱚᱸᱜᱟ ᱦᱤᱡᱩᱜ ᱠᱟᱱᱟ ᱥᱮ ᱫᱟᱜ ᱠᱚᱫᱚ
ᱦᱮᱸ
ᱟᱥᱟᱲ ᱵᱚᱸᱜᱟ ᱫᱚ ᱥᱟᱦᱟᱱ ᱠᱚ ᱞᱟᱦᱟ ᱠᱷᱚᱱ ᱵᱟᱜᱟᱣ ᱫᱚᱦᱚ ᱦᱩᱭᱩᱜᱼᱟ ᱦᱮᱸ ᱥᱮ᱾
ᱦᱩᱸ ᱦᱩᱸ ᱚᱱᱟ ᱠᱚᱜᱮ ᱵᱟᱜᱟᱣ ᱵᱟᱲᱟ ᱦᱩᱭᱩᱜ ᱠᱟᱱᱟ᱾
ᱟᱨ ᱟᱯᱮ ᱫᱚ ᱜᱮᱥ ᱠᱚᱛᱮ ᱜᱮᱥ ᱠᱚᱫᱚ ᱵᱟᱯᱮ ᱵᱟᱝ ᱟᱥᱟᱲ ᱵᱚᱸᱜᱟ ᱫᱚ ᱞᱟᱹᱭᱟᱠᱚ ᱛᱚ ᱜᱮᱥ ᱠᱚ ᱡᱟᱹᱥᱛᱤ
ᱵᱟ ᱟᱞᱮ ᱫᱚ ᱫᱚᱢᱮ ᱥᱟᱦᱟᱱ ᱚᱱᱛᱮ ᱟᱯᱮᱥᱮᱫ ᱥᱟᱦᱟᱱ ᱵᱟᱹᱱᱩᱜ ᱛᱮ?
ᱟᱞᱮᱥᱮᱫ ᱫᱚ ᱵᱤᱨ ᱫᱚ ᱵᱟᱹᱱᱩᱜᱼᱟ ᱥᱮ ᱟᱞᱮᱥ ᱫᱚ ᱵᱤᱨ ᱵᱟᱹᱱᱩᱜᱼᱟ ᱥᱟᱦᱟᱱ ᱫᱚ ᱢᱮᱱᱟᱜᱼᱟ ᱚᱱᱟ ᱡᱟᱦᱟᱸ ᱵᱟᱸᱫᱷ ᱯᱟᱲ ᱠᱚ ᱢᱮᱱᱟᱜᱼᱟ ᱚᱱᱟ ᱠᱚᱨᱮ ᱫᱟᱨᱮ ᱠᱚᱫᱚ ᱢᱮᱱᱟᱜᱼᱟ ᱚᱸᱰᱮ ᱠᱷᱚᱱ ᱜᱮ ᱥᱟᱦᱟᱱ ᱫᱚ ᱥᱤᱛᱩᱝ ᱫᱤᱱ ᱫᱚ ᱥᱟᱦᱟᱱ ᱴᱷᱤᱠ ᱜᱮᱭᱟ ᱦᱮᱸ ᱥᱮ
ᱟᱞᱮ ᱫᱚ ᱵᱟᱝ ᱟᱨ
ᱦᱩᱛᱮᱜ
ᱚ ᱟᱯᱮ ᱫᱚ ᱫᱤᱫᱤ ᱟᱞᱮ ᱟᱹᱯᱩᱫ ᱫᱤᱱ ᱫᱚ ᱜᱮᱥ ᱫᱮᱯᱮ ᱤᱥᱤᱱ ᱜᱮᱭᱟ
ᱦᱩ ᱥᱟᱦᱟᱱ ᱦᱚᱸ ᱡᱚᱠᱷᱚᱱ ᱥᱤᱛᱩᱝ ᱟᱭ ᱦᱮᱥᱮ ᱫᱤᱱ ᱫᱚ ᱡᱟᱹᱯᱩᱫ ᱫᱤᱱ ᱦᱚᱸ ᱫᱤᱱ ᱛᱚ ᱟᱨ ᱵᱟᱭ ᱫᱟᱜᱟ ᱦᱮᱸᱥᱮ
ᱟᱨ ᱡᱩᱫᱤ ᱫᱟᱜ ᱮ ᱡᱚᱨᱚᱭᱮᱫᱟ ᱫᱚᱢᱮ ᱛᱚᱠᱷᱚᱱ ᱫᱚ ᱜᱮᱥ ᱨᱮ ᱤᱥᱤᱱ ᱦᱩᱭᱩᱜᱼᱟ ᱟᱨ ᱡᱩᱫᱤ ᱤᱭᱟᱢ ᱤᱭᱟᱹᱭᱟᱭ ᱥᱤᱛᱩᱝ ᱥᱤᱛᱩᱝ ᱟᱭ ᱛᱟᱦᱚᱞᱮ ᱛᱚᱠᱷᱚᱱ ᱫᱚ ᱪᱩᱞᱦᱟᱹ ᱨᱮᱜᱮ
ᱚ ᱟᱞᱮ ᱫᱚ ᱵᱟᱝ ᱟᱞᱮ ᱫᱚ ᱥᱟᱦᱟᱱ ᱛᱮᱜᱮ ᱱᱤᱛᱚᱜ ᱱᱚᱜ ᱚᱭ ᱞᱮ ᱵᱟᱜᱟᱣ ᱵᱟᱲᱟ ᱠᱟᱜᱼᱟ ᱯᱟᱲᱟᱜ ᱠᱟᱫᱟᱞᱮ ᱯᱟᱲᱟᱜ ᱵᱟᱲᱟ ᱠᱚ ᱦᱩᱭᱩᱜ ᱠᱟᱱᱟ ᱛᱚ ᱟᱨ ᱵᱟᱜᱟᱣ ᱵᱟᱲᱟ ᱠᱟᱜᱼᱟ ᱚᱱᱟ ᱠᱚᱜᱮ ᱤᱭᱟᱹ ᱞᱮᱠᱷᱟᱡ ᱥᱟᱦᱟᱱ ᱵᱟᱜᱟᱣ ᱞᱮᱠᱷᱟᱡ ᱜᱮ ᱫᱚᱢᱮ ᱟᱫᱚ ᱚᱱᱟᱜᱮ ᱜᱚᱴᱟ ᱵᱚᱨᱥ ᱥᱟ ᱫᱚ ᱪᱟᱞᱟᱜᱼᱟ ᱫᱚᱢᱮ ᱥᱟᱦᱟᱱ ᱟᱫᱚ ᱟᱞᱮᱥᱮᱫ ᱫᱚ ᱟᱞᱮᱥᱮᱫ ᱫᱚ ᱥᱟᱨᱡᱚᱢ ᱵᱤᱨ ᱫᱚ ᱵᱟᱹᱱᱩᱜ ᱟᱠᱟᱫᱟ ᱚᱱᱟ ᱟᱠᱟᱥᱢᱩᱱᱤ ᱠᱚ ᱢᱮᱱᱟᱜ ᱟᱠᱟᱫᱟ ᱞᱟᱴᱟ ᱠᱚ ᱢᱮᱱᱟᱜ ᱟᱠᱟᱫᱟ ᱟᱨ ᱪᱮᱫ ᱠᱚ ᱞᱟᱹᱭᱟ ᱚᱱᱟ ᱟᱴᱮᱱ ᱠᱚ ᱢᱮᱱᱟᱜ ᱟᱠᱟᱫᱟ ᱠᱩᱲᱤᱜ ᱨᱟᱢᱟ ᱠᱚ ᱚᱱᱟ ᱠᱚᱜᱮ ᱤᱭᱟᱹ ᱚᱱᱟ ᱠᱚᱜᱮ ᱢᱟᱜ ᱵᱟᱲᱟ ᱠᱟᱛᱮᱜ ᱵᱟᱜᱟᱣ ᱫᱚᱦᱚ ᱠᱟᱜ ᱦᱩᱭᱩᱜᱼᱟ ᱟᱞᱮ ᱫᱚ ᱜᱮᱥ ᱫᱚ
ᱴᱩ ᱦᱳᱠ
ᱦᱳᱭ ᱟᱞᱮ ᱫᱚ ᱫᱟᱜ ᱜᱮ ᱚᱵᱷᱟᱵᱽ ᱫᱚ ᱤᱭᱟᱹ ᱫᱚ ᱵᱟᱝ ᱥᱟᱦᱟᱱ ᱠᱚᱫᱚ ᱚᱵᱷᱟᱵᱽ ᱫᱚ ᱵᱟᱹᱱᱩᱜᱼᱟ ᱚᱱᱛᱮ ᱫᱚ ᱟᱫᱚ ᱚᱱᱟ ᱦᱚᱛᱮᱡ ᱛᱮ ᱟᱞᱮ ᱫᱚ ᱜᱮᱥ ᱛᱮᱫᱚ ᱵᱟᱞᱮ ᱤᱥᱤᱱ ᱜᱮᱭᱟ ᱤᱭᱟᱹ ᱛᱮᱜᱮ ᱥᱟᱦᱟᱱ ᱛᱮᱜᱮ
ᱦᱩᱸ
ᱛᱤᱦᱤᱧ ᱜᱟᱯᱟ ᱥᱤᱛᱩᱝ ᱮᱫᱟᱭ ᱥᱮ ᱥᱟᱦᱟᱱ ᱠᱚᱦᱚᱸ ᱨᱚᱦᱚᱲ ᱦᱚᱫᱚᱜᱼᱟ ᱚᱱᱟ ᱨᱚᱦᱚᱲᱟᱜ ᱦᱚᱸ ᱢᱮᱱᱟᱜᱼᱟ ᱚᱱᱟ ᱢᱩᱰᱷᱟᱹᱫ ᱠᱚ ᱢᱮᱱᱟᱜ ᱟᱠᱟᱫᱟ ᱚᱱᱟ ᱠᱚᱜᱮ ᱯᱟᱲᱟᱜ ᱵᱟᱲᱟ ᱦᱩᱭᱩᱜ ᱪᱟᱞᱟᱜ ᱫᱚ ᱟᱨ ᱵᱟᱠᱩ ᱯᱟᱲᱟᱜ ᱟᱜ ᱞᱮᱭᱟ ᱵᱮᱨᱮᱞ ᱵᱮᱨᱮᱞ ᱱᱟᱱᱦᱟ ᱱᱟᱱᱦᱟ ᱚᱱᱟ ᱠᱚᱫᱚ ᱠᱚ ᱯᱟᱲᱟᱜ ᱠᱟᱜᱼᱟ ᱫᱷᱤᱱᱟᱹᱱ ᱚᱠᱟ ᱥᱮᱫ ᱫᱟᱬᱟᱱ ᱵᱚᱱ ᱪᱟᱞᱟᱜᱼᱟ?
ᱪᱟᱞᱟᱜ ᱦᱩᱭᱩᱜᱼᱟ ᱚᱱᱛᱮ ᱵᱟᱡᱟᱨ ᱥᱮᱫ ᱪᱟᱞᱟᱣ ᱦᱩᱭᱩᱜᱼᱟ ᱵᱟᱡᱟᱨ ᱥᱮᱫ ᱱᱟᱥᱮᱱᱟᱜ ᱡᱟᱦᱟᱱᱟᱜ ᱠᱚ ᱠᱤᱨᱤᱧ ᱦᱳᱭᱳᱜᱼᱟ
ᱛᱚ ᱛᱟᱦᱚᱞᱮ ᱚᱱᱛᱮ ᱜᱮ ᱪᱟᱜ ᱦᱩᱭᱩᱜ ᱟ ᱵᱟᱡᱟᱨ ᱥᱮᱜ ᱵᱟᱝ?
ᱦᱩᱸ ᱡᱟᱦᱟᱱᱟᱜ ᱠᱚ ᱠᱤᱨᱤᱧ ᱛᱚᱨᱟ ᱦᱩᱭᱩᱜᱼᱟ ᱦᱮᱸᱥᱮ ᱟᱨ ᱟᱨ ᱫᱟᱬᱟ ᱫᱟᱬᱟ ᱦᱚᱸ ᱱᱟᱥᱮᱱᱟᱜ ᱵᱷᱟᱜᱮ ᱵᱩᱡᱷᱟᱹᱜᱼᱟ
ᱦᱳᱭ ᱡᱟᱸᱜᱟ ᱠᱚ ᱠᱟᱹᱴᱤᱡ ᱩᱸ ᱚᱠᱟᱞᱮᱠᱟ ᱦᱚᱲᱢᱚ ᱠᱚ ᱵᱷᱟᱹᱜᱤ ᱵᱟᱝ ᱵᱩᱡᱷᱟᱹᱜ ᱠᱟᱱᱟ ᱦᱚᱸ ᱫᱟᱬᱟ ᱞᱮᱠᱷᱟᱡ ᱠᱟᱹᱴᱤᱡ ᱵᱷᱟᱜᱤ ᱵᱩᱡᱷᱟᱹᱜᱼᱟ ᱦᱮᱱᱟ ᱵᱟᱝ
ᱦᱮᱸ ᱵᱩᱡᱷᱟᱹᱜᱼᱟ ᱫᱟᱬᱟ ᱵᱟᱲᱟᱭ ᱞᱮᱠᱷᱟᱱ ᱵᱷᱟᱜᱮ ᱜᱮ
ᱟᱨ ᱥᱮᱛᱟᱜ ᱨᱮᱫᱚ ᱛᱟᱦᱚᱞᱮ ᱫᱟᱹᱲ ᱠᱚᱢ ᱪᱟᱞᱟᱜ ᱠᱟᱱ ᱜᱮᱭᱟ ᱥᱮ ᱵᱟᱝ?
ᱥᱮᱛᱟᱜ ᱵᱮᱲᱟ ᱫᱚᱢᱮ ᱥᱤᱛᱩᱝ ᱠᱟᱱᱟ ᱥᱮ ᱥᱤᱛᱩᱝ ᱞᱚᱞᱚ ᱛᱚᱱᱟ ᱟᱨ ᱛᱟᱯᱚᱨ ᱚᱱᱟ ᱦᱚᱛᱮᱫ ᱛᱮ ᱢᱟᱱᱮ ᱵᱷᱟᱜᱮ ᱵᱟᱝ ᱵᱩᱡᱷᱟᱹᱜ ᱠᱟᱱᱟ ᱱᱚᱣᱟ ᱠᱚᱴᱟ ᱫᱤᱱ ᱫᱚ ᱡᱚᱠᱷᱚᱱ ᱨᱟᱵᱟᱝ ᱠᱟᱱ ᱛᱟᱦᱮᱱᱟ ᱛᱚᱠᱷᱚᱱ ᱫᱚ ᱪᱟᱞᱟᱜ ᱦᱩᱭᱩᱜ ᱠᱟᱱ ᱛᱟᱦᱮᱸᱫᱼᱟ ᱡᱚᱠᱷᱚᱱ ᱨᱟᱵᱟᱝ ᱛᱟᱦᱮᱸ ᱠᱟᱱᱟ ᱟᱨ ᱱᱮᱛᱟᱨ ᱫᱚ ᱚᱱᱟ ᱥᱤᱛᱩᱝ ᱜᱚᱨᱚᱢ ᱦᱚᱛᱮᱫ ᱛᱮ ᱩᱱᱟᱹᱜ ᱵᱟᱹᱧ ᱢᱚᱱᱮᱭᱟᱜ ᱠᱟᱱᱟ
ᱟᱨ ᱞᱟᱹᱭ ᱫᱚᱠᱚ ᱥᱮᱛᱟᱜ ᱨᱮ ᱫᱟᱹᱲ ᱫᱚ ᱵᱷᱟᱜᱮ ᱜᱮᱭᱟ ᱫᱟᱹᱲ ᱞᱟᱹᱭᱟᱠᱩ ᱛᱤᱱᱟᱹᱜ ᱩᱫᱜᱟᱹᱨ ᱫᱟᱜ ᱡᱚᱨᱚᱜᱼᱟ ᱩᱱᱟᱹᱜ ᱜᱮ ᱵᱷᱟᱜᱮᱭᱟ
ᱵᱟ ᱩᱫᱜᱟᱹᱨ ᱫᱟᱜ ᱫᱚ ᱮᱢᱱᱤᱛ ᱛᱮᱜᱮ ᱡᱚᱨᱚᱜᱼᱟ ᱚᱱᱟ ᱢᱟᱴ ᱫᱚ ᱟᱫᱚ ᱛᱚᱠᱷᱚᱱ ᱡᱚᱨᱚ ᱫᱚ ᱡᱚᱨᱚᱜ ᱠᱟᱱᱟ ᱠᱟᱹᱢᱤ ᱵᱟᱲᱟ ᱦᱩᱭᱩᱜ ᱠᱟᱱᱟ ᱤᱥᱤᱱ ᱵᱟᱥᱟᱝ
ᱚᱸ ᱦᱳᱭ ᱟᱫᱚ ᱚᱲᱟᱜ ᱨᱮ ᱠᱟᱹᱢᱤ ᱠᱷᱟᱡ ᱫᱚ ᱪᱤᱠᱟᱹ ᱛᱮᱢ ᱪᱟᱞᱟᱜᱼᱟ ᱵᱟᱝ ᱞᱟᱹᱭ ᱟᱠᱚ ᱥᱮ
ᱪᱟᱞᱟᱣ ᱫᱚ ᱪᱟᱞᱟᱣ ᱜᱮ ᱦᱩᱭᱩᱜᱼᱟ ᱛᱟᱨᱟᱥᱤᱧ ᱫᱚ ᱪᱟᱞᱟᱣ ᱫᱚ ᱴᱷᱤᱠ ᱜᱮᱭᱟ ᱥᱮᱛᱟᱜ ᱵᱮᱲᱟ ᱫᱚ ᱚᱱᱟ ᱠᱟᱹᱢᱤ ᱠᱚ ᱛᱟᱦᱮᱱᱟ ᱟᱹᱰᱤ ᱟᱭᱢᱟ ᱜᱟᱱ ᱦᱮᱸᱥᱮ ᱚᱱᱟ ᱦᱚᱛᱮᱡ ᱛᱮ ᱟᱫᱚ
ᱦᱳᱭ ᱚᱸ ᱛᱟᱦᱚᱞᱮ ᱚᱠᱟ ᱠᱚᱨᱮ ᱯᱟᱛᱟ ᱠᱚ ᱦᱩᱭᱩᱜ ᱠᱟᱱᱟ
ᱯᱟᱛᱟ ᱠᱚᱫᱚ ᱥᱩᱨ ᱦᱤᱡᱩᱜ ᱠᱟᱱᱟ ᱛᱚ ᱦᱚᱜᱼᱚᱭ
ᱵᱟᱢ ᱪᱟᱼᱟ
ᱪᱟᱞᱟᱣ ᱫᱚ ᱢᱚᱱᱮ ᱦᱩᱭᱩᱜ ᱠᱟᱱᱟ ᱛᱚ ᱟᱫᱚ ᱞᱟᱦᱟ ᱠᱷᱚᱱ ᱢᱟ ᱚᱱᱟᱢᱟ ᱞᱟᱹᱭ ᱵᱟᱝ ᱜᱟᱱᱚᱜᱼᱟ ᱦᱮᱸᱥᱮ ᱥᱩᱨ ᱜᱮ ᱦᱮᱡ ᱡᱚᱱᱤᱡ ᱛᱟᱯᱚᱨ ᱧᱮᱞ ᱦᱩᱭᱩᱜᱼᱟ
ᱢᱟᱱᱮ ᱴᱷᱤᱠ ᱥᱟᱺᱦᱤᱡ ᱫᱚ ᱵᱟᱹᱧ ᱞᱟᱹᱭ ᱫᱟᱲᱮᱭᱟᱜ ᱠᱟᱱᱟ ᱡᱮ ᱪᱟᱞᱟᱜ
ᱤᱧ ᱫᱚᱧ ᱟᱥᱟᱣ ᱟᱠᱟᱱ ᱡᱚᱛᱚ ᱦᱚᱲ ᱵᱚᱱ ᱪᱟᱞᱟᱜᱼᱟ ᱯᱟᱛᱟ ᱧᱮᱞ
ᱤᱧ ᱦᱚᱸᱧ ᱟᱥᱟ ᱟᱠᱟᱱᱟ ᱡᱷᱚᱛᱚ ᱢᱤᱫ ᱥᱟᱶᱛᱮ ᱪᱮᱫ ᱪᱮᱦᱨᱟ ᱦᱮᱸᱥᱮ ᱡᱷᱚᱛᱚ ᱢᱤᱫ ᱥᱟᱶᱛᱮᱢ ᱪᱟᱞᱟᱜ ᱢᱟ ᱟᱹᱰᱤ ᱨᱟᱹᱥᱠᱟᱹ ᱠᱟ. ᱢ ᱨᱟᱹᱥᱠᱟᱹᱭᱟ ᱦᱮᱸ ᱥᱮ
ᱢᱤᱫ ᱥᱟᱱ ᱛᱮᱢ ᱪᱟᱞᱟᱜᱼᱟ ᱢᱤᱫ ᱥᱟᱱ ᱛᱮᱢ ᱦᱤᱡᱩᱜᱼᱟ ᱟᱹᱰᱤ ᱢᱚᱡᱽ
ᱦᱮᱸ
ᱛᱟᱦᱚᱞᱮ ᱪᱟᱞᱟᱜ ᱦᱩᱭᱩᱜᱼᱟ ᱥᱮ ᱪᱮᱫ ᱮᱢ ᱢᱮᱱᱫᱟᱢ
ᱦᱮᱸ ᱩᱞ ᱡᱚᱢ ᱫᱟᱞᱮ ᱧᱩᱨᱩᱜ ᱚᱱᱟ ᱪᱟᱵᱟ ᱦᱮᱡ ᱠᱟᱱᱟ ᱵᱤᱞᱤᱭᱟᱜ ᱫᱚ ᱟᱨ ᱠᱟᱹᱴᱤᱡ ᱢᱮᱱᱟᱜᱼᱟ ᱡᱟᱦᱟᱸ ᱠᱚᱞᱚᱢ ᱫᱟᱨᱮ ᱚᱱᱟ ᱜᱮ ᱢᱮᱱᱟᱜᱼᱟ ᱟᱨ ᱵᱟᱝ ᱠᱷᱟᱱ ᱮᱢᱱᱤ ᱤᱭᱟᱹ ᱫᱟᱨᱮ ᱫᱚ ᱛᱚᱠᱷᱚᱱ ᱤᱭᱟᱹ ᱫᱚ ᱵᱟᱝ ᱩᱞ ᱫᱚ ᱡᱷᱚᱛᱚ ᱡᱚᱢ ᱪᱟᱵᱟ ᱦᱩᱭ ᱠᱟᱱᱟ ᱵᱮᱞᱮ
ᱟᱞᱮ ᱥᱮᱫ ᱢᱟ ᱢᱮᱱᱟᱜ ᱜᱮ
ᱟᱯᱮ ᱥᱮᱫ ᱫᱚ ᱛᱟᱦᱚᱞᱮ ᱛᱟᱭᱚᱢ ᱛᱮ ᱵᱤᱞᱮ ᱠᱟᱱᱟ ᱦᱮᱸ ᱥᱮ
ᱦᱮᱸ ᱦᱮᱸ ᱠᱷᱤᱡᱩᱨ ᱵᱤᱞᱤ
ᱦᱮᱸ
ᱚᱱᱟ ᱫᱚ ᱡᱚᱢ ᱵᱟᱲᱟ ᱦᱩᱭᱩᱜ ᱠᱟᱱᱟ ᱛᱟᱞᱮ ᱠᱷᱤᱡᱩᱨ
ᱛᱟᱞᱮ ᱡᱮᱢᱮᱢ ᱪᱟᱞᱟᱣ ᱞᱮᱱᱟ
ᱦᱮᱸ ᱡᱚᱢ ᱦᱩᱭᱩᱜ ᱜᱮᱭᱟ ᱚᱱᱟ ᱠᱚᱫᱚ ᱞᱟᱹᱭᱟ ᱠᱚ ᱛᱚ ᱡᱚᱢ ᱵᱷᱟᱜᱮᱭᱟ
ᱮᱠᱞᱟ
ᱟᱫᱚ ᱮᱠᱞᱟ ᱮᱠᱞᱟ ᱜᱮ ᱟᱫᱚ ᱢᱮᱛᱟᱜ ᱫᱚᱧ ᱢᱮᱛᱟᱜ ᱟᱯᱮ ᱫᱚ ᱟᱯᱮ ᱟᱫᱚ ᱢᱮᱛᱟᱜ ᱯᱮᱭᱟᱹᱧ ᱟᱫᱚ ᱫᱚᱢᱮ ᱥᱤᱛ ᱥᱤᱛᱩᱝ ᱠᱟᱱ ᱛᱟᱦᱮᱱᱟ ᱟᱫᱚ ᱢᱮᱱᱠᱮᱡ ᱫᱚᱯᱮ ᱵᱟᱞᱮ ᱪᱟᱞᱼᱟ ᱟᱫᱚ ᱚᱱᱟ ᱦᱚᱛᱮᱡ ᱛᱮ ᱟᱫᱚ ᱤᱧᱜᱤᱧ ᱪᱟᱞᱟᱣᱮᱱ
ᱦᱚᱭ ᱪᱟᱞᱟᱜ ᱥᱟᱱᱟᱧ ᱠᱟᱱᱟ ᱛᱟᱦᱚᱞᱮ ᱛᱤᱥ ᱵᱚᱱ ᱪᱟᱞᱟᱜᱼᱟ ᱜᱟᱯᱟ ᱢᱮᱭᱟᱝ ᱛᱟᱞᱮ ᱡᱚᱢ ᱵᱚᱱ ᱪᱟᱞᱟᱜᱼᱟ
ᱪᱚ ᱛᱟᱦᱚᱞᱮ ᱛᱟᱦᱚᱞᱮ ᱪᱟᱞᱟᱣ ᱞᱮᱠᱷᱟᱱ ᱜᱮ ᱚᱱᱟ ᱪᱟᱞᱟᱣᱱᱟᱢ ᱛᱟᱞᱮ ᱛᱚᱠᱷᱚᱱ ᱜᱮᱫ ᱟᱬᱜᱚ ᱠᱮᱫᱟᱢ ᱟᱨᱮᱢ ᱡᱚᱢ ᱠᱮᱫᱟ ᱜᱮᱫ ᱠᱟᱛᱮᱫ
ᱛᱤ ᱨᱮᱫᱚ ᱚᱲᱟᱜ ᱨᱮ ᱦᱟᱸᱜ ᱛᱟᱦᱮᱱ ᱦᱩᱭᱩᱜ ᱟᱥᱮ ᱵᱟᱝ ᱚᱱᱟᱜᱮ ᱚᱲᱟᱜ ᱨᱮ ᱵᱟᱝ ᱛᱟᱦᱮᱱ ᱦᱩᱭᱩᱜ ᱛᱮ ᱵᱟᱝ ᱡᱚᱢ ᱦᱩᱭᱩᱜᱼᱟ ᱟᱨ ᱵᱟᱠᱷᱟᱡ ᱨᱩᱢᱤ ᱚᱲᱟᱜ ᱛᱟᱦᱮᱸᱱ ᱚᱲᱟᱜ ᱨᱮ ᱛᱟᱦᱮᱸ ᱞᱮᱱ ᱠᱷᱟᱱ ᱫᱚ ᱡᱚᱢᱼᱟ
ᱦᱮᱸ
ᱟᱢ ᱮᱠᱞᱟ ᱮᱠᱞᱟ ᱪᱟᱞᱟᱣᱮᱱ ᱦᱮ
ᱚᱱᱟ ᱢᱟ ᱠᱟᱛᱷᱟ ᱠᱟᱱ ᱜᱮᱭᱟ
ᱟᱨ ᱤᱭᱟᱹ ᱪᱮᱫ ᱠᱚ ᱢᱮᱱ ᱦᱮᱸ
ᱪᱮᱫ ᱮᱢ ᱢᱮᱱ ᱠᱮᱫᱟ?
ᱚᱞ ᱚᱞᱚᱜ ᱠᱟᱱ ᱜᱮᱭᱟᱢ
ᱦᱮᱸ
ᱵᱟᱢ ᱡᱚᱢ ᱮᱫᱟ?
ᱟᱸᱡᱚᱢᱚᱜ ᱠᱟᱱᱟ
ᱦᱮᱞᱳ
ᱟᱸᱡᱚᱢᱚᱜ ᱠᱟᱱᱟ
ᱚᱞᱮᱫ ᱜᱮᱭᱟᱢ?